ᱡᱚᱦᱟᱨ ᱜᱮ
ᱦᱮᱸ ᱜᱚᱢᱠᱮ ᱡᱚᱦᱟᱨ ᱜᱮ ᱛᱟᱯᱚᱨᱮ ᱟᱹᱰᱤ ᱫᱤᱱ ᱯᱚᱨ
ᱦᱮᱸ ᱜᱚᱝᱠᱮ ᱟᱹᱰᱤ ᱫᱤᱱ ᱯᱚᱨᱮ ᱮᱠᱫᱚᱢ
ᱛᱟᱞᱦᱮ ᱛᱤᱱ ᱫᱷᱟᱹᱨᱤᱡ ᱠᱮᱫᱟ ᱵᱤᱱ ᱛᱟᱞᱦᱮ ᱚᱞ ᱯᱟᱲᱦᱟᱣ ᱫᱚ
ᱜᱚᱝᱠᱮ ᱚᱞᱯᱟᱲᱦᱟᱣ ᱫᱚ ᱦᱟᱸᱜ ᱱᱤᱛ ᱦᱟᱵᱤᱡ ᱛᱮᱫᱚ
ᱮᱸᱻ ᱪᱤᱠᱟᱹᱭ ᱫᱟᱵᱤᱱ
ᱢᱩᱪᱟᱹᱫ ᱢᱩᱪᱟᱹᱫ ᱦᱩᱭ ᱠᱟᱱᱟ ᱦᱟᱸᱜ ᱚᱞ ᱯᱟᱲᱦᱟᱣ ᱫᱚ
ᱚ ᱛᱟᱞᱦᱮ ᱚᱞ ᱯᱟᱲᱦᱟᱣ ᱠᱟᱛᱮ ᱱᱤᱛᱚᱜ ᱛᱟᱞᱦᱮ ᱱᱚᱝᱠᱟ ᱚᱲᱟᱜ ᱜᱚᱝᱠᱮ ᱠᱚ ᱵᱮᱱ ᱟᱜᱩ ᱥᱮ ᱟᱜᱩ ᱥᱮᱴᱮᱨ ᱠᱟᱫ ᱠᱚᱣᱟ ᱥᱮ ᱪᱮᱫ ᱚᱲᱟᱜ ᱛᱮ
ᱵᱟ ᱵᱟ ᱜᱚᱝᱠᱮ ᱚᱲᱟᱜ ᱜᱚᱝᱠᱮ ᱫᱚ ᱦᱟᱸᱜ ᱱᱤᱛ ᱫᱷᱟᱹᱨᱤᱡ ᱛᱮᱫᱚ ᱟᱹᱣ ᱟᱹᱣᱨᱤ ᱞᱤᱧ ᱟᱹᱜᱩ ᱠᱚᱣᱟ ᱦᱟᱸᱜ ᱚᱝᱠᱟ ᱞᱟᱹᱭ ᱦᱩᱭᱩᱜ ᱠᱟᱱᱟ ᱦᱟᱸᱜ ᱟᱨ ᱢᱤᱫ ᱥᱤᱨᱢᱟ ᱯᱚᱨ ᱜᱮ ᱟᱹᱜᱩ ᱦᱩᱭᱩᱜᱼᱟ ᱦᱟᱸᱜ
ᱟᱪᱪᱷᱟ ᱟᱫᱚ ᱟᱵᱚ ᱠᱚᱲᱟ ᱦᱚᱲᱢᱟ ᱡᱟᱦᱟᱸ ᱫᱚ ᱚᱲᱟᱜ ᱜᱚᱝᱠᱮ ᱢᱟ ᱞᱟᱹᱠᱛᱤᱭᱟᱵᱚᱱ ᱜᱮᱭᱟ ᱡᱮᱦᱮᱛᱩ ᱫᱟᱠᱟ ᱩᱛᱩ ᱤᱥᱤᱱ ᱞᱟᱹᱜᱤᱫ ᱛᱮᱮᱸ ᱟᱵᱚ ᱢᱟ ᱵᱟᱵᱚᱱ ᱤᱥᱤᱱ ᱫᱟᱲᱮᱭᱟᱜᱼᱟ
ᱦᱳᱭ ᱜᱚᱝᱠᱮ ᱮᱠᱫᱚᱢ ᱟᱫᱚ ᱥᱩᱫᱷᱩ ᱚᱲᱟᱜ ᱜᱚᱢᱠᱮ ᱟᱹᱜᱩ ᱞᱮᱠᱷᱟᱱ ᱛᱚ ᱵᱟᱝ ᱜᱟᱱᱚᱜ-ᱟ ᱜᱚᱝᱠᱮ ᱞᱟᱦᱟ ᱨᱮ ᱠᱟᱹᱴᱤᱡ ᱡᱩᱫᱤ ᱠᱟᱹᱣᱰᱤ ᱠᱚ ᱵᱟᱵᱚ ᱡᱚᱲᱚ ᱞᱮᱠᱷᱟᱱ ᱛᱚ ᱦᱟᱸᱜ ᱵᱟᱭ ᱜᱟᱱᱚᱜ-ᱟ ᱟᱵᱟᱨ ᱦᱟᱸᱜ
ᱦᱮᱸ ᱦᱮᱸ ᱮᱠᱫᱚᱢ ᱮᱠᱫᱚᱢ ᱠᱟᱣᱰᱤ ᱠᱚ ᱞᱟᱠ
ᱦᱳᱭ ᱚᱱᱟ ᱠᱟᱹᱣᱰᱤ ᱠᱚᱜᱮ ᱞᱤᱧ ᱡᱚᱲᱚ ᱵᱟᱲᱟᱭᱮᱫᱟ ᱦᱟᱸᱜ ᱠᱟᱹᱴᱤᱡ ᱚᱱᱟ ᱠᱷᱟᱹᱛᱤᱨ ᱠᱟᱹᱴᱤᱡ ᱵᱟᱭᱨᱮ ᱠᱟᱹᱢᱤ ᱞᱤᱧ ᱦᱮᱡ ᱟᱠᱟᱱᱟ ᱦᱟᱸᱜ
ᱚᱻ ᱟᱪᱷᱟ ᱟᱪᱷᱟ ᱵᱷᱟᱨᱤ ᱠᱟᱹᱢᱤ ᱫᱚ ᱛᱤᱥ ᱵᱤᱱ ᱪᱟᱞᱟᱣ ᱠᱟᱱᱟ ᱟᱠᱟᱱᱟ ᱛᱟᱦᱚᱞᱮ ᱜᱚᱝᱠᱮ
ᱚᱞᱚᱜ ᱠᱚ ᱢᱩᱪᱟᱹᱫ ᱢᱩᱪᱟᱹᱫ ᱠᱟᱛᱮᱜ ᱜᱮᱞᱤᱧ ᱪᱟᱞᱟᱣ ᱟᱠᱟᱱᱟ ᱦᱩᱭᱩᱜ ᱠᱟᱱᱟᱞᱤᱧ ᱵᱟᱨ ᱵᱚᱪᱷᱚᱨ ᱜᱟᱱ ᱞᱮ ᱦᱩᱭᱩᱜ ᱠᱟᱱᱟ ᱦᱟᱸᱜ
ᱚ ᱛᱟᱞᱦᱮ ᱱᱤᱛ ᱫᱷᱟᱹᱨᱤᱡ ᱛᱮᱦᱚᱸ ᱛᱟᱞᱦᱮ ᱱᱤᱛᱳᱜ ᱪᱟᱥ ᱠᱚ ᱡᱮᱢᱚᱱ ᱟᱬᱜᱚ ᱟᱠᱟᱱᱟ ᱛᱟᱞᱦᱮ ᱚᱲᱟᱜ ᱫᱚ ᱵᱟᱵᱤᱱ ᱦᱮᱡ ᱟᱠᱟᱱᱟ
ᱵᱟᱝ ᱵᱟᱝ ᱜᱚᱝᱠᱮ ᱚᱲᱟᱜ ᱫᱚ ᱦᱟᱸᱜ ᱱᱤᱛ ᱫᱷᱟᱨᱤᱡ ᱛᱮᱫᱚ ᱟᱹᱣᱨᱤ ᱞᱤᱧ ᱦᱮᱡ ᱟᱠᱟᱱᱟ ᱦᱟᱸᱜ ᱦᱟᱱᱛᱮ ᱨᱮᱜᱮ ᱢᱮᱱᱟᱜ ᱞᱤᱧᱟᱹ ᱵᱟᱭᱨᱮ ᱨᱮ
ᱟᱪᱪᱷᱟ ᱛᱟᱞᱦᱮ ᱜᱚᱝᱠᱮ ᱟᱸᱻ ᱛᱮᱦᱮᱧ ᱫᱚ ᱡᱮᱢᱚᱱ ᱛᱟᱞᱦᱮ ᱚᱱᱟ ᱚᱲᱟᱜ ᱜᱚᱝᱠᱮ ᱤᱫᱤ ᱠᱟᱛᱮᱜ ᱜᱮ ᱛᱟᱞᱦᱮ ᱠᱤᱪᱷᱩ ᱞᱟᱝ ᱨᱚᱯᱚᱲᱟ ᱛᱟᱞᱦᱮ ᱚᱝᱠᱟ ᱠᱟᱛᱷᱟ ᱨᱮ ᱵᱟᱠᱚ ᱞᱟᱹᱭ ᱜᱮᱭᱟ ᱥᱮ ᱜᱚᱲᱚᱢ ᱦᱟᱲᱟᱢ ᱜᱚᱲᱚᱢ ᱵᱩᱲᱦᱤ ᱛᱟᱠᱚ ᱠᱚ ᱞᱟᱹᱭ ᱜᱮᱭᱟ ᱡᱮ ᱠᱟᱥᱢᱟᱨ ᱴᱚᱴᱠᱚᱞᱮ ᱛᱚᱞᱢᱟ ᱠᱟᱥᱢᱟᱨ ᱴᱚᱴᱠᱚ ᱫᱚ ᱮᱸᱻ ᱚᱠᱚᱭ ᱵᱚᱱ ᱢᱮᱛᱟ ᱠᱚᱠᱟᱱᱟ ᱥᱮ ᱚᱱᱟ ᱫᱚ ᱚᱠᱟ ᱞᱮᱠᱟᱱᱟᱜ ᱠᱟᱛᱷᱟ ᱠᱟᱱᱟ
ᱦᱮᱸ ᱜᱚᱝᱠᱮ ᱮᱠᱫᱚᱢ ᱠᱟᱥᱢᱟᱨ ᱫᱚ ᱞᱟᱹᱭ ᱜᱟᱱᱚᱜᱼᱟ ᱡᱟᱦᱟᱸ ᱫᱚ ᱚᱱᱟ ᱫᱚ ᱠᱚᱲᱟ ᱦᱚᱯᱚᱱ ᱠᱚ ᱛᱚᱞ ᱟᱠᱚᱣᱟ
ᱦᱳᱭ ᱚᱱᱟ ᱫᱚ ᱢᱟᱱᱮ
ᱠᱟᱥᱢᱟᱚᱛ ᱴᱚᱴᱠᱚ ᱡᱟᱦᱟᱸ ᱫᱚ ᱚᱱᱟ ᱫᱚ ᱵᱷᱮᱱᱛᱟ ᱠᱟᱛᱷᱟ ᱞᱮᱠᱟᱛᱮᱠᱚ ᱞᱟᱹᱭᱟ
ᱦᱳᱭ ᱦᱳᱭ ᱦᱳᱭ ᱮᱠᱫᱚᱢ ᱚᱱᱟᱫᱚ ᱵᱷᱮᱱᱛᱟ ᱠᱟᱛᱷᱟ ᱞᱮᱠᱟᱱᱟᱜ ᱜᱮ
ᱦᱮᱸ ᱚᱱᱟ ᱠᱟᱥᱢᱟᱨ ᱴᱚᱴᱠᱚ ᱫᱚ ᱦᱩᱭᱩᱜ ᱠᱟᱱᱟ ᱡᱟᱦᱟᱸ ᱫᱚ ᱵᱟᱹᱦᱩ ᱠᱚ
ᱥᱮ ᱵᱟᱹᱦᱩ ᱥᱮ ᱟᱢᱤᱡ ᱮᱨᱟ ᱟᱨᱠᱤ ᱮᱨᱟ ᱩᱨᱩᱣᱱᱤᱡ ᱟᱢ ᱥᱮ ᱵᱟᱝ ᱡᱟᱦᱟᱸ ᱫᱚᱠᱚ ᱞᱟᱹᱭ ᱜᱮᱭᱟ ᱡᱮ ᱮᱨᱟ-ᱩᱨᱩᱣᱟᱱᱤᱡ ᱟᱢ ᱥᱮ ᱵᱟᱝ ᱦᱮᱸ ᱥᱮ
ᱦᱳᱭ ᱦᱳᱭ ᱚᱱᱮ ᱚᱱᱠᱟᱱᱟᱜ ᱠᱟᱛᱷᱟ ᱜᱮ ᱵᱩᱡᱩᱜᱼᱟ ᱦᱟᱸᱜᱼᱟ ᱚᱸᱰᱮ ᱫᱚ
ᱦᱳᱭ ᱡᱮᱢᱚᱱ ᱢᱟᱱᱮ ᱞᱟᱹᱭ ᱜᱮᱭᱟ ᱠᱚ ᱥᱮ ᱜᱚᱲᱚᱢ ᱦᱟᱲᱟᱢ ᱜᱚᱲᱚᱢ ᱵᱩᱲᱦᱤ ᱛᱟᱠᱚ ᱡᱮ ᱵᱤ ᱵᱤ ᱢᱟᱱᱮ ᱫᱚᱢᱮ ᱛᱚᱢ ᱫᱟᱲᱟᱱ ᱠᱟᱱᱟ ᱥᱮ ᱦᱟᱴ ᱯᱟᱛᱟ ᱮᱠᱞᱟ ᱮᱠᱞᱟ ᱠᱟᱥᱢᱟᱨ ᱴᱚᱴᱠᱚᱞᱮ ᱛᱞᱟᱟᱢ ᱠᱷᱟᱡ ᱜᱮ ᱟᱢᱫᱚ ᱦᱟᱸᱜ ᱟᱫᱚ ᱢᱟᱱᱮ ᱡᱚᱠᱷᱚᱱ ᱥᱟᱰᱮᱭᱟ ᱥᱮ ᱠᱟᱥᱢᱟᱟᱨ ᱴᱚᱴᱠᱚ ᱩᱱᱫᱚ ᱦᱟᱸᱜ ᱵᱟᱢ ᱵᱟᱢ ᱪᱟᱞᱟᱣ ᱫᱟᱲᱮᱭᱟᱜᱼᱟ ᱟᱨᱠᱤ
ᱦᱳᱭ ᱦᱳᱭ ᱜᱚᱝᱠᱮ ᱮᱠᱫᱚᱢ ᱚᱱᱮ ᱚᱱᱠᱟ ᱜᱮ
ᱦᱮᱸ ᱥᱮ ᱵᱟᱝ ᱡᱟᱦᱟᱸ ᱫᱚ ᱱᱚᱝᱠᱟ ᱠᱚ ᱞᱟᱹᱭᱟ ᱦᱮᱸ ᱥᱮ
ᱦᱮᱸ ᱜᱚᱝᱠᱮ ᱮᱠᱫᱚᱢ ᱮᱠᱫᱚᱢ ᱠᱟᱥᱢᱟᱨ ᱴᱚᱴ ᱦᱚᱸ ᱮᱠᱫᱚᱢ ᱞᱟᱹᱠᱛᱤ ᱢᱮᱱᱟᱜᱼᱟ ᱵᱟᱠᱷᱟᱱ ᱚᱠᱛᱚ ᱦᱚᱸ ᱩᱢᱟᱹᱨ ᱦᱚᱸ ᱯᱟᱨᱚᱢ ᱪᱟᱞᱟᱜ ᱠᱟᱱᱟ ᱵᱟᱝ ᱦᱟᱯᱮᱱ ᱫᱤᱱ ᱨᱮᱦᱟᱸᱜ ᱠᱟᱥᱢᱟᱨ ᱴᱚᱴᱠᱚ ᱫᱚ ᱵᱟᱝ ᱧᱟᱢᱚᱜᱼᱟ ᱦᱟᱸᱜ ᱟᱵᱟᱨ ᱦᱟᱸᱜ
ᱦᱳᱭ ᱦᱳᱭ᱾ ᱜᱚᱢᱠᱮ ᱱᱤᱛᱚᱜ ᱫᱚ ᱡᱮᱢᱚᱱ ᱵᱚᱭᱚᱥ ᱠᱚ ᱯᱟᱨᱚᱢ ᱞᱮᱱᱠᱷᱟᱱ ᱡᱟᱦᱟᱸ ᱫᱚ ᱢᱤᱫᱴᱮᱱ ᱢᱟᱱᱮ ᱠᱟᱹᱡ ᱰᱷᱮᱨ ᱵᱚᱭᱚᱥ ᱨᱮᱫᱚ ᱡᱮᱢᱚᱱ ᱟᱹᱰᱤᱜᱮ ᱟᱸᱡᱷᱟᱴᱼᱟ ᱡᱟᱦᱟᱸ ᱫᱚ ᱠᱟᱥᱢᱟ ᱴᱚᱴᱠᱚᱡ ᱧᱟᱢ ᱞᱟᱹᱜᱤᱫ ᱛᱮᱥᱮ ᱮᱨᱟ ᱧᱟᱢ ᱞᱟᱹᱜᱤᱫ ᱥᱮ ᱵᱟᱹᱦᱩ ᱧᱟᱢ ᱫᱚ
ᱦᱳᱭ ᱦᱳᱭ ᱜᱚᱝᱠᱮ ᱮᱠᱫᱚᱢ᱾
ᱢᱟᱱᱮ ᱱᱚᱝᱠᱟ ᱡᱮ ᱡᱟᱦᱟᱸ ᱫᱚ ᱵᱟᱪᱷᱟᱣᱱᱤᱭᱟ ᱠᱚ ᱱᱩᱭ ᱫᱚ ᱦᱟᱲᱟᱢ ᱠᱟᱱᱟᱭ ᱥᱮ ᱦᱟᱲᱟᱢ ᱡᱟᱢᱟᱭ᱾ ᱥᱮ ᱡᱩᱫᱤ ᱱᱚᱝᱠᱟ ᱱᱚᱜᱼᱚᱭ ᱡᱮ ᱟᱵᱤᱱ ᱵᱤᱱ ᱞᱟᱹᱭ ᱠᱮᱫᱟ ᱡᱮ ᱵᱟᱦᱨᱮ ᱠᱟᱹᱢᱤ ᱵᱤᱱ ᱪᱟᱞᱟᱣ ᱠᱟᱱᱟ ᱡᱩᱫᱤ ᱟᱵᱤᱱᱟᱜ ᱠᱟᱹᱣᱰᱤ ᱠᱚ ᱡᱩᱫᱤ ᱵᱟᱝ ᱛᱟᱦᱮᱱᱟ ᱡᱟᱦᱟᱸ ᱫᱚ ᱟᱵᱮᱱ ᱮᱨᱟ ᱵᱟᱹᱵᱤᱱ ᱧᱟᱢ ᱠᱚᱣᱟ, ᱦᱮᱸ ᱥᱮ ᱵᱟᱝ?
ᱦᱳᱭ ᱜᱚᱢᱠᱮ ᱮᱠᱫᱚᱢ᱾
ᱮᱨᱟ ᱵᱟᱵᱤᱱ ᱧᱟᱢ ᱠᱚᱣᱟ ᱚᱱᱟ ᱢᱤᱫᱴᱮᱱ ᱠᱟᱛᱷᱟ ᱟᱨ ᱢᱤᱫᱴᱮᱱ ᱦᱩᱭᱩᱜ ᱠᱟᱱᱟ ᱵᱟᱭᱤᱠ ᱟᱨ ᱱᱤᱡᱮ ᱴᱷᱮᱱ ᱫᱚ ᱴᱟᱠᱟ ᱫᱚ ᱮᱠᱫᱚᱢ ᱫᱚᱦᱚ ᱞᱟᱹᱠᱛᱤ ᱠᱟᱱᱟ ᱡᱟᱦᱟᱸᱭ ᱫᱚ ᱢᱤᱫᱴᱮᱱ ᱠᱟᱥᱢᱚ ᱴᱚᱴᱠᱚ ᱟᱹᱜᱩ ᱠᱟᱛᱮᱜ ᱫᱚ ᱩᱱᱤ ᱛᱚ ᱦᱟᱸᱜ ᱮᱢᱱᱤ ᱛᱮᱜᱮ ᱦᱟᱸᱜ ᱮᱜᱮᱨᱟᱭ ᱥᱮ ᱞᱟᱹᱭ ᱜᱮᱭᱟᱭ ᱡᱮ ᱟᱢ ᱩᱠᱩᱨ ᱪᱮᱫ ᱛᱟᱢ ᱤᱧ ᱞᱟᱹᱜᱤᱫ ᱛᱮ ᱥᱮ ᱚᱹᱠᱩᱨ ᱟᱢ ᱛᱤᱱᱟᱹᱜ ᱮᱢ ᱨᱳᱡᱽᱜᱟᱨ ᱠᱟᱫᱟ ᱦᱮᱸ ᱥᱮ ᱵᱟᱝ ᱟᱨ ᱩᱱᱤ ᱢᱟ ᱦᱟᱸᱜ ᱠᱟᱹᱢᱤ ᱠᱟᱛᱮᱜ ᱢᱟ ᱵᱟᱠᱚ ᱟᱹᱜᱩᱣᱟᱵᱚᱱᱟ ᱥᱮ ᱟᱵᱚ ᱜᱮ ᱠᱟᱹᱢᱤ ᱪᱟᱞᱟᱣ ᱦᱩᱭᱩᱜ ᱛᱟᱵᱚᱱᱟ ᱥᱮ ᱡᱟᱭ ᱦᱳᱠ ᱴᱟᱠᱟ ᱠᱚ ᱡᱚᱜᱟᱲ ᱠᱟᱛᱮ ᱟᱹᱜᱩ ᱦᱩᱭᱩᱜ ᱛᱟᱵᱚᱱᱟ, ᱦᱮᱸ ᱥᱮ ᱵᱟᱝ
ᱦᱳᱭ ᱜᱚᱝᱠᱮ ᱮᱠᱫᱚᱢ ᱢᱮᱱᱠᱷᱟᱱ ᱩᱱ ᱩᱱ ᱥᱚᱢᱚᱭ ᱛᱚ ᱞᱟᱹᱭ ᱟᱭ ᱡᱮ ᱩᱱᱫᱚ ᱪᱮᱫ ᱮᱢ ᱪᱤᱠᱟᱹᱭ ᱠᱟᱫᱟ ᱰᱟᱸᱜᱩᱣᱟ ᱨᱮ, ᱪᱮᱫ ᱮᱢ ᱫᱚᱦᱚ ᱟᱠᱟᱱᱟ?
ᱦᱮᱸ ᱦᱮᱸ ᱫᱤᱭᱮ ᱟᱢ ᱞᱟᱹᱜᱤᱫ ᱫᱚ ᱪᱮᱫ ᱮᱢ ᱫᱚᱦᱚ ᱠᱟᱫᱟ ᱡᱟᱦᱟᱸ ᱫᱚ ᱟᱢᱮᱢ ᱠᱷᱚᱨᱚᱪ ᱫᱚᱨᱠᱟᱨ ᱠᱟᱫᱟ ᱟᱨ ᱟᱢᱜᱮᱢ ᱠᱷᱚᱨᱪᱟ ᱠᱟᱫᱟ ᱥᱮ ᱟᱹᱛᱷᱩᱲᱤ ᱜᱮᱢ ᱠᱷᱚᱨᱪᱟ ᱠᱟᱫᱟ ᱡᱟᱦᱟᱸ ᱫᱚ ᱟᱨᱠᱤ᱾
ᱡᱮ ᱟᱢ ᱞᱟᱹᱜᱤᱫ ᱛᱮᱫᱚ ᱥᱮ ᱟᱢ ᱵᱟᱠᱷᱨᱟ ᱛᱮᱫᱚ ᱵᱟᱢ ᱫᱚᱦᱚ ᱠᱟᱫᱟ, ᱟᱨᱠᱤ ᱦᱮᱸ ᱥᱮ ᱵᱟᱝ?
ᱦᱳᱭ ᱮᱠᱫᱚᱢ᱾
ᱡᱟᱦᱟᱸ ᱫᱚ ᱢᱟᱱᱮ ᱟᱹᱰᱤ ᱢᱟᱱᱮ ᱵᱟᱝ ᱤᱭᱟᱹ ᱟᱨᱠᱤ ᱢᱟᱱᱮ ᱪᱮᱫ ᱤᱧ ᱞᱟᱹᱭᱟ ᱵᱟᱝ ᱴᱷᱤᱠ ᱱᱚᱣᱟ ᱫᱚ ᱠᱤᱱᱛᱩ ᱮᱠᱪᱩᱞᱤ ᱟᱵᱚ ᱫᱚ ᱡᱟᱦᱟᱱᱟᱜ ᱢᱟᱲᱟᱝ ᱠᱷᱚᱱᱟᱜ ᱜᱮ ᱱᱚᱣᱟ ᱤᱫᱤ ᱠᱟᱛᱮᱜ ᱟ ᱢᱤᱫᱴᱮᱱ ᱩᱭᱦᱟᱹᱨ ᱪᱤᱱᱛᱟᱹ ᱞᱟᱜᱟᱣ ᱟᱵᱚᱱᱟ ᱡᱟᱦᱟᱸ ᱫᱚ ᱢᱤᱫᱴᱮᱱ ᱤᱧ ᱢᱮᱫᱴᱮᱱ ᱱᱚᱣᱟ ᱨᱳᱡᱽᱜᱟᱨ ᱠᱟᱛᱮ ᱤᱧ ᱫᱚᱦᱚ ᱠᱟᱜᱼᱟ ᱡᱟᱦᱟᱸ ᱫᱚ ᱯᱚᱨᱚᱵᱚᱨᱛᱤ ᱠᱟᱞᱨᱮ ᱡᱚᱠᱷᱚᱱ ᱤᱧ ᱮᱨᱟ ᱡᱚᱱᱚᱜ ᱟᱹᱧ ᱥᱮ ᱡᱚᱠᱷᱚᱱ ᱢᱤᱫ ᱦᱚᱲ ᱡᱚᱠᱷᱚᱱ ᱤᱧ ᱵᱟᱨ ᱦᱚᱲᱚᱜᱼᱟ ᱛᱟᱨᱯᱚᱨᱮ ᱢᱤᱫᱴᱟᱱ ᱟᱨᱦᱚ ᱟᱸᱡᱷᱟᱴ ᱫᱚ ᱱᱚᱣᱟᱜᱮ ᱵᱩᱡᱷᱟᱹᱜᱼᱟ ᱜᱚᱝᱠᱮ ᱡᱟᱦᱟᱸ ᱫᱚ ᱵᱟᱨ ᱦᱚᱲ ᱠᱷᱚᱱᱟᱜ ᱡᱚᱠᱷᱚᱱ ᱟᱨᱦᱚ ᱡᱚᱠᱷᱚᱱ ᱯᱮᱦᱚᱲᱜᱼᱟ ᱥᱮ ᱩᱱ ᱚᱠᱛᱚ ᱨᱮᱫᱚ ᱟᱨᱚ ᱠᱟᱹᱣᱰᱤ ᱠᱟᱹᱴᱤᱡ ᱡᱟᱹᱥᱛᱤ ᱞᱟᱜᱟᱜᱼᱟ᱾ ᱦᱮᱸ ᱥᱮ ᱵᱟᱝ
ᱦᱳᱭ ᱜᱚᱝᱠᱮ ᱮᱠᱫᱚᱢ
ᱡᱟᱦᱟᱸ ᱫᱚ ᱡᱮᱢᱚᱱ ᱢᱤᱫᱴᱮᱱ ᱦᱩᱰᱤᱧ ᱩᱢᱮᱨ ᱨᱮ ᱡᱟᱦᱟᱸ ᱫᱚ ᱢᱤᱫᱴᱮᱱ ᱥᱳᱱᱟ ᱵᱤᱴᱤ ᱥᱮ ᱥᱚᱱᱟ ᱵᱮᱴᱟ ᱡᱚᱠᱷᱚᱱ ᱦᱩᱭᱩᱜ ᱟᱭ ᱥᱮ ᱩᱱ ᱚᱠᱛᱚ ᱨᱮᱫᱚ ᱢᱟᱱᱮ ᱨᱩᱣᱟᱹ ᱦᱟᱹᱥᱩ ᱟᱹᱰᱤ ᱡᱟᱹᱥᱛᱤ ᱦᱳᱭ ᱟᱠᱚᱣᱟ ᱛᱚ ᱩᱱ ᱚᱠᱛᱚ ᱨᱮ ᱩᱱᱤ ᱡᱩᱫᱤ ᱜᱤᱫᱽᱨᱟᱹ ᱢᱤᱫᱴᱟᱝ ᱵᱟᱞᱮ ᱜᱤᱫᱽᱨᱟᱹ ᱩᱱᱤ ᱫᱚ ᱵᱟᱭ ᱞᱟᱹᱭ ᱫᱟᱲᱮᱼᱟᱭ ᱡᱮ ᱤᱧ ᱫᱚ ᱨᱩᱣᱟᱹᱜ ᱠᱟᱹᱱᱟᱹᱧ ᱥᱮ ᱥᱮ ᱵᱟᱵᱟ ᱤᱧ ᱱᱚᱸᱰᱮ ᱦᱟᱹᱥᱩᱧ ᱠᱟᱱᱟ ᱥᱮ ᱚᱸᱰᱮ ᱟᱫᱚ ᱩᱱᱤ ᱫᱚ ᱟᱵᱚ ᱨᱟᱜ ᱛᱮᱜᱮ ᱟᱵᱚᱭ ᱵᱩᱡᱷᱟᱹᱣ ᱦᱚᱪᱚ ᱵᱚᱱᱟ ᱡᱮ ᱤᱧ ᱱᱚᱝᱜᱟᱧ ᱵᱩᱡᱷᱟᱣ ᱥᱮ ᱦᱟᱝᱠᱟ ᱤᱧ ᱵᱩᱡᱷᱣ ᱫᱟ ᱦᱮᱸ ᱥᱮ ᱵᱟᱝ
ᱦᱳᱭ ᱜᱚᱝᱠᱮ ᱮᱠᱫᱚᱢ ᱩᱱᱫᱚ ᱟᱵᱟᱨ ᱦᱟᱸᱜ ᱞᱟᱹᱭ ᱜᱟᱱᱚᱜ-ᱟ ᱩᱱᱫᱚ ᱠᱟᱹᱴᱤᱡ ᱠᱷᱚᱨᱚᱪ ᱠᱚᱦᱚᱸ ᱠᱟᱹᱴᱤᱡ ᱵᱟᱹᱲᱛᱤ ᱦᱩᱭᱩᱜ ᱛᱟᱵᱚᱟ ᱚᱸᱰᱮ ᱠᱟᱹᱴᱤᱡ ᱜᱷᱟᱨᱚᱸᱡᱽ ᱦᱚᱸ ᱠᱟᱹᱴᱤᱡ ᱢᱟᱲᱟᱝᱜᱚ ᱛᱟᱵᱚᱣᱟ ᱵᱟᱝ ᱵᱟᱨ ᱦᱚᱲ ᱠᱷᱚᱱᱟᱜ ᱯᱮ ᱦᱚᱲ ᱩᱱᱫᱚ ᱩᱱ ᱫᱚ, ᱠᱟᱹᱣᱰᱤ ᱠᱚᱜᱮ ᱮᱠᱫᱚᱢ ᱫᱚᱢᱮ ᱞᱟᱹᱠᱛᱤ ᱢᱮᱱᱟᱜᱼᱟ ᱮᱠᱫᱚᱢ
ᱦᱮᱸ ᱦᱮᱸ ᱡᱟᱦᱟᱸ ᱫᱚ ᱵᱟᱨ ᱦᱚᱲ ᱠᱷᱚᱱᱟᱜ ᱯᱮ ᱦᱚᱲᱚᱜ ᱟᱢ ᱥᱮ
ᱦᱳᱭ ᱮᱠᱫᱚᱢ
ᱱᱚᱣᱟᱛᱮ ᱡᱚᱛᱚ ᱦᱚᱲᱜᱮ ᱢᱟᱱᱮ ᱵᱩᱡᱽᱟᱹ ᱯᱩᱨᱩᱥ ᱥᱮ ᱟᱵᱚ ᱡᱟᱦᱟᱸ ᱛᱤᱱᱟᱹᱜ ᱠᱚᱲᱟ ᱦᱚᱲ ᱢᱮᱱᱟᱜ ᱠᱚ ᱵᱚᱱᱟ ᱚᱱᱠᱟ ᱫᱚ ᱟᱞᱚᱵᱚᱱ ᱢᱚᱱᱮᱢᱟ ᱡᱮ ᱤᱧ ᱫᱚ ᱩᱫᱢᱟᱜ ᱜᱤᱧ ᱠᱷᱚᱨᱪᱟ ᱜᱤᱰᱤ ᱠᱟᱜᱼᱟ ᱡᱟᱦᱟᱸ ᱫᱚ ᱢᱤᱫᱴᱮᱱ ᱱᱤᱛᱚᱜ ᱡᱮᱢᱚᱱ ᱡᱟᱹᱥᱛᱤ ᱜᱮ ᱱᱤᱭᱟᱹ ᱡᱩᱣᱟᱹᱱ ᱩᱢᱮᱨ ᱥᱮ ᱢᱟᱱᱮ ᱡᱩᱣᱟᱹᱱ ᱩᱢᱮᱨ ᱨᱮ ᱠᱚ ᱦᱟᱺᱰᱤ ᱯᱟᱹᱣᱨᱟᱹ ᱠᱟᱡ ᱠᱚ ᱧᱩᱭ ᱮᱫᱟ ᱟᱨᱠᱤ᱾ ᱦᱮᱸ ᱥᱮ
ᱦᱮᱸ ᱜᱚᱝᱠᱮ ᱥᱟᱹᱨᱤ ᱫᱚ ᱥᱟᱹᱨᱤ ᱜᱮ ᱱᱚᱝᱠᱟ ᱧᱮᱞᱚᱜ ᱠᱟᱱᱟ ᱱᱚᱜᱼᱚᱭ ᱡᱩᱣᱟᱹᱱ ᱠᱚ ᱠᱟᱹᱢᱤ ᱠᱟᱱᱟ ᱠᱚ ᱴᱷᱤᱠ ᱜᱮ ᱢᱮᱱᱠᱷᱟᱱ ᱱᱚᱜᱚᱭ ᱡᱮ ᱦᱟᱺᱰᱤ ᱯᱟᱹᱣᱨᱟᱹ ᱧᱩᱛᱮᱜᱮ ᱟᱠᱚᱣᱟᱜ ᱡᱮ ᱠᱟᱹᱣᱰᱤ ᱠᱚᱣᱟᱜ ᱠᱟᱹᱢᱤ ᱨᱳᱡᱽᱜᱟᱨ ᱠᱟᱛᱮᱫ ᱚᱱᱟ ᱠᱟᱹᱣᱰᱤ ᱠᱚ ᱡᱷᱚᱛᱚ ᱠᱚ ᱪᱟᱵᱟᱭᱮᱫ ᱛᱟᱠᱚᱣᱟ ᱩᱱᱠᱩ ᱫᱚ ᱦᱟᱯᱮᱱ ᱫᱤᱱ ᱞᱟᱹᱜᱤᱫ ᱵᱟᱠᱚ ᱫᱚᱦᱚ ᱡᱚᱱᱟᱜ ᱠᱟᱱᱟ ᱠᱟᱨᱚᱱ ᱵᱟᱠᱚ ᱵᱩᱡᱷᱟᱹᱣ ᱫᱟᱲᱮᱭᱟᱜ ᱠᱟᱱᱟ ᱡᱮ ᱦᱟᱯᱮᱱ ᱫᱤᱱᱨᱮ ᱚᱠᱟ ᱞᱮᱠᱟ ᱮᱴᱠᱮᱴᱚᱬᱮ ᱦᱩᱭ ᱫᱟᱲᱮᱭᱟᱜᱼᱟ ᱠᱟᱹᱣᱰᱤ ᱨᱮᱱᱟᱜ ᱡᱚᱠᱷᱚᱱ ᱠᱟᱥᱢᱚᱛ ᱴᱚᱴ ᱠᱟᱥᱢᱚᱛ ᱴᱚᱴᱠᱚ ᱵᱟᱝ ᱛᱚᱞᱟᱠᱚ ᱜᱚᱝᱠᱮ ᱩᱱ ᱫᱷᱟᱹᱨᱤᱡ ᱫᱚ ᱱᱩᱠᱩ ᱵᱟᱠᱚ ᱵᱩᱡᱷᱟᱹᱣ ᱫᱟᱲᱮᱭᱟᱜᱼᱟ, ᱡᱚᱠᱷᱚᱱ ᱛᱚᱞ ᱟᱠᱚᱭᱟᱭ ᱩᱱᱤ ᱜᱮᱠᱚ ᱵᱩᱡᱷᱟᱹᱣᱟ ᱡᱮ ᱥᱟᱹᱨᱤᱜᱮ ᱠᱟᱹᱣᱰᱤ, ᱩᱱ ᱡᱷᱩᱡ ᱪᱮᱫᱟᱜ ᱪᱚᱝ ᱱᱚᱝᱠᱟ ᱠᱟᱹᱣᱰᱤ ᱟᱹᱛᱷᱟᱹᱲᱤᱧ ᱠᱷᱚᱨᱪᱟ ᱜᱤᱰᱤ ᱠᱮᱫᱟ, ᱱᱤᱛ ᱤᱧ ᱫᱚᱦᱚ ᱞᱮᱠᱷᱟᱱ ᱟᱹᱰᱤ ᱜᱟᱱ ᱠᱟᱹᱢᱤ ᱨᱮ ᱞᱟᱜᱟᱣ ᱠᱚᱫ ᱛᱤᱧᱟᱹ ᱵᱟᱝ
ᱦᱮᱸ ᱥᱮ ᱢᱤᱫᱴᱟᱝ ᱠᱟᱹᱣᱰᱤ ᱨᱮᱭᱟᱜ ᱫᱟᱢ ᱛᱤᱱᱟᱹᱜ ᱢᱤᱫᱴᱟᱝ ᱠᱟᱹᱣᱰᱤ ᱨᱮᱱᱟᱜ ᱢᱩᱞᱞᱚ ᱛᱤᱱᱟᱹᱜ ᱢᱮᱱᱠᱷᱟᱱ ᱱᱮᱛᱟᱨᱮᱢ ᱧᱮᱞᱟ ᱡᱟᱦᱟᱸ ᱫᱚ ᱢᱤᱫᱴᱮᱱ ᱠᱟᱹᱣᱰᱤ ᱠᱷᱟᱹᱛᱤᱨ ᱛᱮ ᱟᱵᱚ ᱥᱟᱱᱟᱢ ᱞᱮᱠᱟᱱᱟᱜ ᱠᱟᱹᱢᱤ ᱠᱚᱨᱟᱣ ᱞᱟᱜᱟᱣ ᱵᱚᱱ ᱠᱟᱱᱟ ᱦᱮᱸᱥᱮ ᱵᱟᱝ ᱡᱚᱠᱷᱚᱱ ᱠᱟᱹᱣᱰᱤ ᱵᱟᱝ ᱛᱟᱦᱮᱱ ᱛᱟᱵᱚᱱᱟ, ᱮᱱ ᱡᱟᱦᱟᱸ ᱠᱟᱹᱢᱤ ᱫᱚ ᱡᱮᱦᱮᱛᱩ ᱟᱵᱚ ᱡᱩᱫᱤ ᱡᱤ ᱚᱞ ᱯᱟᱲᱦᱟᱣ ᱠᱟᱛᱮ ᱢᱤᱫᱴᱮᱱ ᱠᱟᱹᱢᱤᱭᱟᱵᱚᱱ ᱥᱮ, ᱢᱤᱫᱴᱮᱱ ᱥᱤᱠᱷᱤᱛᱚ ᱦᱩᱭ ᱠᱟᱛᱮᱫ ᱢᱤᱫᱴᱮᱱ ᱦᱚᱭᱛᱚ ᱵᱟᱫᱽᱫᱷᱚᱛ ᱛᱮ ᱟᱵᱚ ᱠᱚᱨᱟᱣ ᱞᱟᱜᱟᱣᱱᱟ ᱡᱚᱦᱚᱛᱚ ᱢᱤᱫᱴᱮᱱ ᱡᱩᱫᱤ ᱟᱵᱚ ᱚᱱᱠᱟᱱᱟᱜ ᱤᱭᱟᱹᱟᱹᱨᱮ ᱵᱟᱵᱚᱱ ᱪᱟᱞᱟᱣ ᱫᱟᱲᱮᱭᱟᱜᱼᱟ ᱟᱨᱠᱤ ᱦᱮᱸ ᱥᱮ ᱵᱟᱝ
ᱦᱚᱭ ᱮᱠᱫᱚᱢ
ᱟᱹᱻ ᱡᱟᱦᱟᱸ ᱫᱚ ᱡᱟᱹᱥᱛᱤ ᱠᱟᱭᱛᱮ ᱡᱮᱵᱚᱱ ᱧᱮᱞᱚᱜ ᱠᱟᱱ ᱱᱤᱭᱟᱹ ᱱᱮᱛᱟᱨ ᱡᱮᱢᱚᱱ ᱚᱱᱟ ᱫᱚ ᱠᱤᱱᱛᱩ, ᱩᱪᱤᱛ ᱫᱚ ᱵᱟᱝ ᱠᱟᱱᱟ ᱠᱤᱱᱛᱩ, ᱩᱱᱠᱩ ᱵᱩᱡᱷᱟᱹᱣ ᱠᱚᱣᱟᱭ ᱚᱠᱚᱭ ᱥᱮ ᱚᱠᱚᱭ ᱞᱟᱹᱭ ᱟᱠᱚᱣᱟᱭ ᱟᱨᱠᱤ ᱦᱮᱸᱥᱮ
ᱦᱚᱭ ᱜᱚᱢᱠᱮ ᱟᱫᱚ ᱩᱱᱢᱟ ᱞᱟᱹᱭ ᱠᱮᱫᱟ ᱠᱚ ᱡᱮ ᱱᱩᱠᱩ ᱠᱚᱲᱟ ᱠᱩᱲᱤ ᱜᱩᱯᱤ ᱞᱟᱹᱜᱤᱫ ᱢᱟ ᱟᱵᱤᱡ ᱡᱟᱦᱟᱸᱟ ᱡᱚᱜᱽ ᱢᱟᱺᱡᱷᱤ ᱠᱚ ᱫᱚᱦᱚ ᱞᱮᱫᱮ ᱛᱟᱦᱮᱱᱟ ᱱᱮᱛᱟᱨ ᱛᱚ ᱜᱚᱝᱠᱮ ᱟᱨ ᱚᱱᱠᱟ ᱛᱚ ᱵᱟᱭ ᱦᱩᱭᱩᱜ ᱠᱟᱱᱟ
ᱦᱮᱸ ᱦᱮᱸ ᱦᱮᱸ
ᱟᱨ ᱱᱮᱛᱟᱨ ᱫᱚ ᱩᱱᱤ ᱦᱚᱸ ᱵᱟᱭ ᱜᱩᱥᱤᱭᱮᱫ ᱠᱚᱣᱟ ᱱᱮᱛᱟᱨ ᱫᱚ ᱴᱷᱤᱠ ᱴᱷᱟᱠ, ᱢᱮᱱᱠᱟᱷᱟᱱ ᱯᱟᱹᱦᱤᱞ ᱫᱚ ᱠᱚ ᱟᱸᱡᱚᱢ ᱠᱟᱱ ᱛᱟᱭᱟ ᱡᱮ ᱟᱛᱳ ᱨᱮᱱ ᱢᱤᱫ ᱠᱚᱲᱟ ᱜᱤᱫᱽᱨᱟᱹ ᱠᱩᱲᱤ ᱜᱤᱫᱽᱨᱟᱹ ᱜᱩᱯᱤ ᱞᱟᱹᱜᱤᱫ ᱠᱚᱭ ᱛᱟᱦᱮᱸ ᱠᱟᱱ ᱛᱟᱦᱮᱸᱫ ᱡᱚᱜ ᱢᱟᱡᱷᱤ ᱦᱟᱲᱟᱢ
ᱦᱩᱸ ᱦᱩᱸ, ᱱᱮᱛᱟᱨ ᱫᱚ ᱩᱱᱟᱹᱜ ᱵᱟᱭ ᱧᱮᱞᱮᱫ ᱠᱚᱣᱟᱭ
ᱵᱟᱭ ᱧᱮᱞᱮᱫ ᱠᱚᱣᱟ ᱟᱨ ᱱᱮᱛᱟᱨ ᱫᱚ ᱜᱚᱢᱠᱮ ᱩᱱᱠᱩ ᱞᱟᱦᱟ ᱛᱮᱫᱚ, ᱡᱟᱦᱟᱸᱭ ᱜᱮ ᱟᱛᱩ ᱨᱤᱱ ᱫᱚᱝ ᱮᱱᱮᱡ ᱠᱚ ᱪᱟᱞᱟᱜᱼᱟ ᱟᱜᱮ ᱱᱩᱭ ᱠᱚ ᱞᱟᱹᱭ ᱦᱚᱴᱚ ᱠᱟᱭᱟ ᱡᱚᱜᱽ ᱢᱟᱺᱡᱷᱤ ᱵᱟᱵᱟ ᱛᱟᱦᱮᱞᱮ ᱟᱞᱮ ᱫᱚ ᱦᱟᱱᱟ ᱴᱚᱞᱟ ᱨᱮ ᱫᱚᱝ ᱮᱱᱮᱡ ᱦᱩᱭᱩᱜ ᱠᱟᱱᱟ, ᱚᱸᱰᱮᱞᱮ ᱥᱮᱱᱚᱜ ᱠᱟᱱᱟ ᱟᱨ ᱱᱮᱛᱟᱨ ᱫᱚ ᱚᱱᱟ ᱠᱚᱦᱚᱸ ᱵᱟᱝ ᱧᱮᱞ ᱧᱟᱢᱚᱜ ᱠᱟᱱᱟ
ᱦᱮᱸ ᱦᱮᱸᱻ ᱮᱠᱫᱚᱢ ᱮᱠᱫᱚᱢ ᱛᱟᱨᱯᱚᱨᱮ ᱱᱮᱛᱟᱨ ᱫᱚ ᱜᱚᱝᱠᱮ ᱡᱮᱢᱚᱱ ᱱᱚᱜᱼᱚᱭ ᱡᱮ ᱵᱟᱯᱞᱟ ᱚᱲᱟᱜ ᱨᱮ ᱦᱮᱸ ᱥᱮ, ᱡᱟᱦᱟᱸ ᱫᱚ ᱫᱚᱝ ᱞᱟᱜᱽᱬᱮ ᱠᱚ ᱮᱱᱮᱡ ᱠᱟᱱᱟ ᱢᱮᱱᱠᱷᱟᱱ ᱟᱵᱚ ᱫᱚ ᱴᱟᱢᱟᱠ- ᱛᱩᱢᱫᱟᱜ ᱵᱟᱫ ᱠᱟᱛᱮᱫ ᱢᱟᱭᱤᱠ ᱵᱚᱠᱥ ᱠᱚᱛᱮ ᱵᱚᱱ ᱮᱱᱮᱡ ᱠᱟᱱᱟ ᱟᱪ ᱪᱷᱟ ᱠᱤ ᱜᱚᱝᱠᱮ ᱟᱵᱚ ᱠᱤ ᱫᱤᱠᱩ ᱞᱮᱠᱟᱠᱤ ᱟᱵᱚ ᱠᱤ ᱱᱚᱣᱟ ᱢᱟᱭᱤᱠ ᱵᱚᱠᱥ ᱨᱟᱹᱥᱠᱟᱹ ᱠᱟᱱ ᱛᱟᱵᱚᱱᱟ ᱥᱮ ᱟᱵᱚᱣᱟᱜ, ᱟᱵᱚᱣᱟᱜ ᱦᱮᱱᱟᱜ ᱛᱟᱵᱚᱱᱟ ᱡᱟᱦᱟᱸ ᱫᱚ ᱟᱵᱚ ᱥᱟᱱᱛᱟᱲᱟᱜ
ᱮ ᱱᱚᱣᱟ ᱫᱚ ᱟᱹᱰᱤ ᱡᱚᱛᱷᱟᱛ ᱜᱮᱵᱤᱱ ᱞᱟᱹᱭ ᱠᱟᱫᱟ ᱥᱟᱹᱨᱤ ᱜᱚᱢᱠᱮ ᱚᱱᱠᱟ ᱧᱮᱞᱚᱜ ᱠᱟᱱᱟ ᱡᱟᱦᱟᱸ ᱫᱚ ᱟᱵᱚ ᱫᱚ ᱵᱟᱝ ᱡᱟᱦᱟᱸ ᱫᱚ ᱨᱮᱸᱜᱮᱡ ᱦᱚᱲ ᱫᱚ ᱵᱟᱵᱚ ᱢᱟᱭᱤ ᱡᱟ ᱡᱟᱦᱟᱸ ᱫᱚ ᱡᱟᱦᱟᱸᱭ ᱠᱚ ᱯᱚᱭᱥᱟ ᱠᱚ ᱢᱮᱱᱟᱜ ᱛᱟᱠᱚᱣᱟ ᱠᱤᱥᱟᱹᱬ ᱦᱚᱲ ᱠᱚᱣᱟᱜ ᱩᱱᱠᱩ ᱴᱷᱮᱡ ᱜᱮ ᱚᱝᱠᱟ ᱵᱟᱲᱛᱤ ᱧᱮᱞᱚᱜ ᱠᱟᱱᱟ ᱚᱝᱠᱟ ᱡᱮ ᱴᱟᱢᱟᱠ ᱛᱩᱢᱫᱟᱜ ᱵᱟᱫ ᱠᱟᱛᱮᱫ ᱦᱟᱱᱟ ᱱᱟᱣᱟ ᱰᱤᱡᱮ, ᱰᱤᱡᱮ ᱠᱚᱠᱚ ᱟᱹᱜᱩᱭᱮᱫᱟ ᱢᱟᱹᱭᱤᱠ ᱠᱚ ᱵᱟᱯᱞᱟ ᱨᱮ ᱮᱱᱠᱷᱟᱱ, ᱱᱚᱣᱟ ᱛᱮᱫᱚ ᱟᱵᱚ ᱥᱟᱶᱛᱟ ᱨᱮᱱᱟᱜ ᱜᱮ ᱵᱟᱹᱲᱤᱡ ᱚᱨᱥᱚᱝ ᱦᱩᱭᱩᱜ ᱠᱟᱱᱟ ᱵᱟᱝ ᱜᱚᱝᱠᱮ ᱟᱵᱚᱣᱟᱜ ᱡᱟᱦᱟᱸ ᱫᱚ ᱥᱟᱯᱟᱵ ᱛᱟᱦᱮᱱ ᱛᱩᱞᱩᱡ ᱴᱟᱢᱟᱠ ᱛᱩᱢᱫᱟᱜ ᱚᱱᱟ ᱵᱟᱫ ᱠᱟᱛᱮᱫ ᱰᱤᱡᱮ ᱛᱮᱵᱚ ᱮᱱᱮᱡ ᱥᱮᱨᱮᱧ ᱮᱫᱟ ᱱᱚᱣᱟ ᱠᱚᱫᱚ ᱟᱹᱰᱤ ᱵᱟᱹᱲᱤᱡ ᱦᱩᱭᱩᱜ ᱠᱟᱱᱟ
ᱦᱮᱸ ᱦᱮᱸ ᱦᱮᱸ ᱮᱠᱫᱚᱢ ᱮᱠᱫᱚᱢ ᱢᱟᱱᱮ ᱟᱹᱵᱤᱱ ᱱᱚᱣᱟ ᱱᱤᱭᱮᱛᱮ ᱪᱮᱫ ᱵᱤᱱ ᱞᱟᱹᱭᱟ ᱡᱟᱦᱟᱸ ᱫᱚ ᱱᱚᱣᱟ ᱮᱠᱫᱚᱢ ᱦᱩᱭ ᱮᱠᱟᱞ ᱞᱟᱹᱠᱛᱤ ᱠᱟᱱᱟ ᱡᱮᱢᱚᱱ, ᱛᱟᱨᱯᱚᱨᱮ ᱟᱨ ᱢᱤᱫᱴᱮᱱ ᱡᱟᱦᱟᱸ ᱫᱚ ᱪᱮᱫ ᱠᱚ ᱞᱟᱹᱭᱟ, ᱟᱪ ᱪᱷᱟ ᱢᱟᱥᱮ ᱜᱚᱝᱠᱮ ᱱᱚᱣᱟ ᱠᱟᱹᱴᱤᱡ ᱞᱟᱹᱭ ᱵᱤᱱ ᱡᱮ ᱱᱚᱣᱟ ᱫᱚ ᱟᱵᱚ ᱱᱚᱝᱠᱟᱜᱮ ᱪᱟᱞᱟᱣ ᱤᱫᱤᱭᱟ ᱥᱮ, ᱟᱵᱚ ᱱᱚᱣᱟ ᱟᱨᱚ ᱞᱟᱦᱟ ᱛᱮᱱᱟᱜ ᱡᱟᱦᱟᱸ ᱦᱟᱯᱲᱟᱢ ᱠᱚᱣᱟᱜ ᱡᱟᱦᱟᱸ ᱥᱟᱯᱟᱵ ᱥᱮ ᱟᱵᱚᱣᱟᱜ ᱡᱟᱦᱟᱸ ᱥᱟᱯᱟᱵ ᱤᱱᱠᱟᱹ ᱵᱚᱱ ᱟᱹᱨᱩ ᱯᱷᱮᱨᱟᱣᱟ
ᱟᱞᱤᱧᱟᱜ ᱠᱟᱛᱷᱟ ᱛᱮᱫᱚ ᱱᱚᱜ-ᱚ ᱱᱚᱣᱟ ᱡᱟᱦᱟᱸ ᱪᱟᱞᱟᱣ ᱤᱫᱤᱜ ᱠᱟᱱᱟ ᱱᱚᱣᱟ ᱫᱚ ᱵᱚᱱᱫᱚᱭ ᱦᱩᱭᱩᱜ ᱛᱟᱵᱚ ᱡᱟᱦᱟᱸᱭ ᱟᱵᱚ ᱯᱟᱹᱦᱤᱞ ᱦᱟᱯᱲᱟᱢ ᱠᱚᱣᱟᱜ ᱡᱟᱦᱟᱸ ᱥᱟᱯᱟᱵ ᱠᱚ ᱛᱟᱦᱮᱸ ᱠᱟᱱᱟ ᱡᱟᱦᱟᱸ ᱴᱟᱢᱟᱠ ᱛᱩᱢᱫᱟᱜ ᱨᱮᱜᱽᱲᱟ ᱚᱱᱟ ᱠᱚᱛᱮ ᱜᱮ ᱟᱵᱚᱣᱟᱜ ᱵᱟᱯᱞᱟ ᱫᱚ ᱦᱩᱭᱩᱜ ᱞᱟᱹᱠᱛᱤ ᱠᱟᱱᱟ ᱱᱚᱣᱟ ᱰᱤᱡᱮ ᱞᱟᱜᱽᱲᱮ ᱠᱚᱛᱮ ᱫᱚ ᱡᱟᱦᱟᱸ ᱠᱚ ᱵᱟᱯᱞᱟᱜ ᱠᱟᱱᱟ ᱱᱚᱣᱟ ᱫᱚ ᱟᱵᱚ ᱵᱚᱱᱫᱚ ᱦᱚᱪᱚ ᱠᱚ ᱦᱩᱭᱩᱜ ᱛᱟᱵᱚᱱᱟ
ᱦᱩᱸ ᱦᱩᱸ ᱦᱩᱸ ᱦᱩᱸ ᱟᱪᱪᱷᱟ ᱟᱪᱪᱷᱟ ᱟᱨ ᱡᱮᱢᱚᱱ ᱛᱟᱯᱚᱨᱮ ᱜᱚᱝᱠᱮ ᱡᱮ ᱦᱚᱸᱜ-ᱚᱭ ᱡᱮ ᱱᱤᱛᱳᱜ ᱡᱟᱦᱟᱸ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱥᱮ ᱵᱮᱴᱟ ᱵᱤᱴᱤ ᱛᱟᱠᱚ ᱠᱚ ᱦᱤᱡᱩᱜ ᱠᱟᱱᱟ ᱥᱮ ᱦᱟᱨᱟᱜ ᱠᱟᱱᱟ ᱠᱚ ᱛᱚ ᱱᱩᱠᱩ ᱫᱚ ᱱᱚᱣᱟ ᱜᱮᱠᱚ ᱞᱟᱹᱭᱟ ᱡᱮ ᱦᱳᱭᱛᱳ ᱡᱩᱫᱤ ᱱᱚᱝᱠᱟᱱᱟᱜ ᱜᱚᱞᱯᱷᱚᱢ ᱞᱟᱹᱭᱟᱭᱟ ᱡᱮ ᱟᱞᱮ ᱚᱠᱛᱚ ᱨᱮᱫᱚ ᱢᱟᱭᱤᱠ ᱵᱚᱠᱥ ᱛᱟᱦᱮᱸ ᱠᱟᱱᱟ ᱥᱮ ᱟᱠᱚ ᱫᱚᱠᱚ ᱧᱮᱞᱟ ᱡᱮ ᱢᱟᱱᱮ ᱵᱟᱝ ᱢᱟᱭᱤᱠ ᱵᱚᱠᱥ ᱡᱟᱦᱟᱸᱧ ᱞᱟᱹᱭ ᱠᱮᱫᱟ ᱡᱮᱢᱚᱱ ᱴᱟᱢᱟᱠ ᱛᱩᱢᱫᱟᱜ ᱛᱟᱦᱮᱸ ᱠᱟᱱᱟ ᱟᱠᱚ ᱫᱚᱠᱚ ᱞᱟᱹᱭᱟ ᱡᱮ ᱦᱮᱸ ᱱᱚᱣᱟ ᱫᱚ ᱮᱲᱮ ᱠᱟᱛᱷᱟᱢ ᱞᱟᱹᱭᱫᱟ ᱡᱟᱦᱟᱸ ᱫᱚ ᱦᱚᱭᱛᱳ ᱟᱯᱮ ᱚᱠᱛᱚ ᱨᱮᱫᱚ ᱱᱚᱝᱠᱟᱜᱮ ᱢᱟᱭᱤᱠ ᱵᱚᱠᱥ ᱛᱟᱦᱮᱸ ᱠᱟᱱᱟ ᱛᱚ ᱚᱱᱟ ᱫᱚ ᱟᱞᱮ ᱯᱮ ᱞᱟᱹᱭ ᱟᱞᱮ ᱠᱟᱱᱟ ᱥᱮ ᱵᱩᱡᱷᱟᱹᱣᱮᱫ ᱞᱮᱭᱟ ᱟᱨᱠᱤ ᱚᱱᱠᱟ ᱠᱚ ᱢᱚᱱᱮᱭᱟ ᱦᱮᱸ ᱥᱮ ᱵᱟᱝ
ᱦᱳᱭ ᱜᱚᱝᱠᱮ ᱟᱫᱚ ᱚᱱᱟ ᱠᱚ ᱠᱷᱟᱹᱛᱤᱨ ᱛᱮ ᱟᱹᱞᱤᱧ ᱫᱚᱞᱤᱧ ᱞᱟᱹᱭ ᱮᱫᱟ ᱡᱟᱦᱟᱸ ᱱᱚᱜ-ᱚ ᱱᱚᱣᱟ ᱠᱚ
ᱦᱩᱸ
ᱞᱟᱹᱜᱤᱫ ᱡᱟᱦᱟᱸ ᱫᱚ ᱩᱱᱠᱩ ᱠᱚ ᱵᱟᱲᱟᱭ ᱧᱟᱢ ᱦᱚᱪᱚ ᱠᱟᱹᱴᱤᱡ ᱡᱟᱦᱟᱸ ᱫᱚ ᱟᱵᱚ ᱡᱟᱦᱟᱸ ᱫᱚ ᱪᱤᱛᱟᱹᱨ ᱞᱮᱠᱟᱛᱮ ᱟᱵᱚ ᱫᱚᱦᱚ ᱞᱟᱹᱠᱛᱤ ᱟᱵᱚᱱᱟ
ᱦᱩᱸ ᱦᱩᱸ ᱦᱩᱸ
ᱱᱚᱣᱟ ᱠᱚ ᱡᱩᱫᱤ ᱵᱚ ᱫᱚᱦᱚ ᱫᱟᱲᱮᱭᱟᱜ-ᱟ ᱡᱟᱦᱟᱸ ᱫᱚ ᱪᱤᱛᱟᱹᱨ ᱡᱟᱦᱟᱸ ᱫᱚ ᱵᱷᱤᱰᱤᱭᱳ ᱠᱚ ᱛᱟᱞᱟᱛᱮ ᱛᱟᱦᱞᱮ ᱩᱱᱠᱩ ᱠᱚ ᱟᱸᱜᱚᱡ ᱧᱟᱢ ᱦᱚᱪᱚ ᱫᱟᱲᱮ ᱟᱠᱚᱣᱟ ᱡᱮ ᱵᱟᱝ ᱥᱟᱹᱨᱤᱜᱮ ᱤᱧ ᱵᱟ ᱫᱚ ᱥᱮ ᱱᱩᱠᱩ ᱫᱚ ᱴᱷᱤᱠ ᱜᱮᱠᱚ ᱞᱟᱹᱭᱫᱟ ᱯᱟᱹᱦᱤᱞ ᱫᱚ ᱥᱟᱹᱨᱤ ᱜᱮ ᱱᱚᱝᱠᱟᱛᱮ ᱴᱟᱢᱟᱠ ᱛᱩᱢᱫᱟᱜ ᱛᱮ ᱫᱚᱢᱮ ᱠᱚ ᱫᱚᱢ ᱠᱚ ᱤᱱᱟᱹ ᱴᱷᱮᱡ ᱵᱟᱯᱞᱟ ᱨᱮ, ᱛᱚ ᱟᱵᱚ ᱵᱚ ᱵᱟᱲᱟᱭ ᱦᱚᱪᱚ ᱫᱟᱲᱮ ᱟᱠᱚᱣᱟ ᱠᱟᱹᱴᱤᱡ ᱟᱵᱚ ᱠᱟᱹᱴᱤᱡ ᱚᱱᱠᱟ ᱫᱚᱦᱚ ᱞᱟᱹᱠᱛᱤ ᱢᱮᱱᱟᱜ ᱛᱟᱵᱚᱣᱟ ᱟᱫᱚ ᱩᱯᱨᱩᱢ ᱞᱮᱠᱟ ᱥᱮ ᱩᱝᱠᱩ ᱵᱚ ᱩᱫᱩᱜ ᱫᱟᱲᱮ ᱟᱠᱚᱢᱟ
ᱦᱳᱭ ᱦᱳᱭ ᱦᱳᱭ ᱟᱨ ᱛᱟᱯᱚᱨᱮ ᱜᱚᱝᱠᱮ ᱡᱟᱦᱟᱸ ᱫᱚ ᱡᱮᱢᱚᱱ ᱱᱚᱝᱠᱟ ᱤᱭᱟᱹ ᱞᱟᱠ ᱞᱟᱹᱠᱛᱤ ᱠᱟᱱ ᱛᱟᱵᱚᱱᱟ ᱢᱤᱫᱴᱮᱱ ᱱᱮᱛᱟᱨ ᱡᱮᱢᱚᱱ ᱢᱟᱱᱮ ᱡᱟᱹᱥᱛᱤ ᱧᱮᱞᱚᱜ ᱠᱟᱱᱟ ᱟᱹᱰᱤ ᱜᱟᱱ ᱵᱟᱹᱵᱩ ᱛᱟᱠᱚ ᱥᱮ ᱢᱟᱹᱭ ᱛᱟᱠᱚ ᱟᱵᱚ ᱡᱟᱦᱟᱸ ᱮᱱᱮᱡ ᱛᱟᱵᱚᱱ ᱚᱱᱟ ᱮᱱᱮᱡ ᱵᱟᱠᱚ ᱵᱟᱲᱟᱭᱟ ᱥᱮ ᱨᱩ ᱵᱟᱠᱚ ᱵᱟᱲᱟᱭᱟ ᱢᱮᱱᱠᱷᱟᱱ ᱱᱚᱣᱟ ᱫᱚ ᱱᱤᱭᱟᱹ ᱠᱟᱨᱚᱱ ᱛᱮ ᱦᱩᱭᱩᱜ ᱠᱟᱱᱟ ᱟᱫᱚ ᱢᱮᱫᱴᱮᱱ ᱱᱚᱣᱟ ᱫᱚ ᱢᱮᱫᱴᱮᱱ ᱢᱟᱺᱡᱷᱤ ᱦᱟᱲᱟᱢᱟᱜ ᱦᱚᱸ ᱫᱟᱭᱤᱛᱛᱚ ᱠᱟᱱᱟ ᱡᱟᱦᱟᱸ ᱫᱚ ᱢᱮᱫᱴᱮᱱ ᱟᱭᱟᱜ ᱟᱛᱳ ᱨᱮ ᱡᱚᱠᱷᱚᱱ ᱱᱚᱝᱠᱟᱜ ᱠᱟᱱᱟ ᱥᱮ ᱱᱚᱝᱠᱟ ᱠᱚ ᱮᱱᱮᱡ ᱥᱮᱨᱮᱧ ᱫᱟ ᱢᱮᱫᱴᱮᱱ ᱟᱡ ᱚᱸᱰᱮ ᱢᱮᱫᱴᱮᱱ ᱟᱭᱤᱱ ᱛᱚᱞ ᱞᱟᱹᱠᱛᱤ ᱠᱟᱱ ᱛᱟᱭᱟ ᱡᱟᱦᱟᱸ ᱫᱚ ᱡᱮ ᱱᱚᱣᱟ ᱠᱚ ᱮᱱᱮᱡ ᱵᱟᱝ ᱜᱟᱱᱚᱜ-ᱟ ᱥᱮ ᱱᱚᱣᱟ ᱢᱟᱹᱭᱤᱠ ᱵᱚᱠᱥ ᱟᱹᱜᱩ ᱵᱟᱝ ᱜᱟᱱᱚᱜ-ᱟ ᱥᱮ ᱴᱟᱢᱟᱠ ᱛᱩᱫᱟᱜ ᱟ ᱛᱮᱜᱮ ᱟᱵᱚ ᱫᱚᱵᱚᱱ ᱨᱟᱹᱥᱠᱟᱹᱭᱟ ᱢᱮᱱᱠᱷᱟᱱ ᱱᱚᱣᱟ ᱢᱤᱫᱴᱮᱱ ᱟᱹᱭᱤᱱ ᱛᱚᱞ ᱞᱮᱠᱷᱟᱡ ᱫᱚ ᱵᱷᱟᱜᱤᱜ-ᱟ ᱡᱟᱦᱟᱸ ᱫᱚ ᱢᱤᱫᱴᱮᱱ ᱡᱩᱫᱤ ᱡᱟᱦᱟᱸᱭ ᱟᱹᱜᱩᱭᱟ ᱢᱟᱭᱤᱠ ᱵᱚᱠᱥ ᱩᱱᱤ ᱫᱚ ᱢᱤᱫᱴᱮᱱ ᱰᱟᱲᱬᱚᱢᱮ ᱦᱩᱭᱩᱜ-ᱟ ᱥᱮ ᱢᱤᱫᱴᱮᱱ ᱠᱟᱹᱣᱰᱤ ᱡᱩᱨᱤᱢᱟᱱᱟ ᱮᱢ ᱮᱢ ᱦᱩᱭᱩᱜ ᱛᱟᱭᱟ ᱟᱨᱠᱤ ᱱᱚᱜ-ᱚ ᱱᱚᱝᱠᱟ ᱟᱵᱤᱱ ᱪᱮᱫ ᱵᱤᱱ ᱞᱟᱹᱭᱟ ᱡᱮ ᱱᱚᱣᱟ ᱡᱩᱫᱤ ᱵᱚᱱ ᱫᱚᱦᱚ ᱞᱮᱠᱟᱡ ᱛᱤᱱᱟᱹᱜ ᱜᱟᱱ ᱵᱩᱜᱤᱭᱟ
ᱦᱮᱸ ᱱᱚᱜ-ᱚ ᱱᱚᱝᱠᱟᱱᱟᱜ ᱡᱩᱫᱤ ᱱᱚᱝᱠᱟ ᱰᱟᱰᱚᱢ ᱢᱮᱴᱟᱝ ᱵᱚ ᱵᱚᱱ ᱫᱚᱦᱚ ᱫᱟᱲᱮᱭᱟᱜ ᱠᱷᱟᱱ ᱛᱟᱞᱦᱮ ᱟᱹᱰᱤᱜᱮ ᱵᱷᱟᱜᱮᱜ-ᱟ ᱚᱝᱠᱟ ᱫᱚᱦᱚ ᱦᱩᱭᱩᱜ-ᱟ ᱟᱛᱳ ᱨᱮ ᱱᱟᱜᱠᱷᱟᱱ ᱫᱚ ᱦᱟᱸᱜ ᱡᱷᱚᱛᱚ ᱜᱮ ᱢᱟᱭᱤᱠ ᱞᱟᱭᱤᱠ ᱴᱷᱮᱡ ᱜᱮᱠᱚ ᱪᱟᱞᱟᱜ-ᱟ ᱱᱚᱝᱠᱟ ᱡᱩᱫᱤ ᱵᱚᱱ ᱫᱚᱦᱚᱭᱟ ᱡᱮ ᱥᱟᱹᱨᱤ ᱜᱮ ᱱᱚᱝᱠᱟ ᱡᱟᱦᱟᱸᱭ ᱡᱩᱫᱤ ᱱᱚᱝᱠᱟ ᱵᱟᱯᱞᱟ ᱠᱚᱨᱮ ᱡᱩᱫᱤ ᱢᱟᱭᱤᱠ ᱵᱚᱥᱛᱮ ᱮ ᱟᱹᱜᱩᱭᱟ ᱛᱟᱦᱞᱮ ᱩᱱᱤ ᱫᱚ ᱠᱟᱹᱴᱤᱡ ᱰᱟᱰᱚᱢᱮ ᱦᱩᱭᱩᱜ-ᱟ ᱱᱚᱝᱠᱟᱱᱟᱜ ᱡᱩᱫᱤ ᱢᱤᱫᱴᱟᱝ ᱛᱚᱞ ᱢᱤᱫᱴᱟᱝ ᱤᱭᱟᱹ ᱵᱚ ᱫᱚᱦᱚᱭᱟ ᱛᱟᱦᱞᱮ ᱠᱷᱟᱱ ᱟᱹᱰᱤ ᱴᱷᱤᱠ ᱜᱮ ᱱᱟᱯᱟᱭᱚᱜ-ᱟ
ᱦᱮᱸ ᱡᱟᱦᱟᱸ ᱫᱚ ᱧᱮᱞᱚᱜ ᱠᱟᱱᱟ ᱡᱮᱢᱚᱱ ᱪᱮᱫ ᱞᱮᱠᱟ ᱮᱸᱜ ᱟᱥᱛᱮ ᱟᱥᱛᱮ ᱡᱷᱚᱛᱚᱱᱟᱜ ᱜᱮ ᱡᱮᱢᱚᱱ ᱱᱤᱛᱚᱜ ᱡᱟᱦᱟᱸ ᱛᱤᱱᱟᱹᱜ ᱢᱟᱹᱭ ᱵᱟᱹᱵᱩ ᱛᱟᱠᱚ ᱦᱮᱱᱟᱜ ᱠᱚᱣᱟ᱾ ᱡᱟᱹᱥᱛᱤ ᱨᱮ ᱢᱚᱵᱟᱭᱤᱞ ᱨᱮᱠᱚ ᱢᱟᱱᱮ ᱠᱚ ᱯᱷᱮᱥ ᱫᱟ ᱡᱟᱦᱟᱸ ᱫᱚ ᱱᱤᱡᱮᱨᱟᱜ ᱠᱟᱞᱪᱟᱨ ᱥᱮ ᱮᱱᱮᱡ ᱥᱮᱨᱮᱧ ᱵᱟᱹᱜᱤ ᱠᱟᱛᱮ ᱮᱴᱟᱜ